ᱡᱚᱦᱟᱨ ᱜᱮ, ᱡᱚᱦᱟᱨ ᱜᱮ,
ᱦᱳᱭ ᱱᱤᱛᱳᱜ ᱨᱚᱲ ᱠᱚᱦᱚᱸ ᱟᱸᱡᱚᱢᱚᱜ ᱠᱟᱱ ᱜᱮᱭᱟ ᱛᱚ?
ᱦᱳᱭ, ᱦᱳᱭ, ᱜᱚᱢᱠᱮ ᱨᱚᱲ ᱠᱚᱫᱚ ᱦᱟᱸᱜ, ᱟᱸᱡᱚᱢ ᱵᱟᱲᱟᱜ ᱠᱟᱱ ᱜᱮᱭᱟ᱾
ᱚ, ᱦᱳᱭᱛᱚ,
ᱛᱟᱦᱚᱞᱮ ᱜᱚᱝᱠᱮ ᱱᱤᱛᱚᱜ ᱫᱚ ᱦᱟᱸᱜ ᱪᱮᱫ ᱠᱚ ᱪᱤᱠᱟᱹ ᱵᱟᱲᱟᱟᱭ ᱦᱩᱭᱩᱜ ᱠᱟᱱᱟ?
ᱪᱤᱠᱟᱹ ᱫᱚ ᱦᱟᱸᱜ ᱚᱱᱠᱟ ᱫᱚ ᱪᱤᱠᱟᱹ ᱦᱚᱸ ᱵᱟᱝ ᱦᱩᱭᱩᱜ ᱠᱟᱱᱟ ᱛᱚᱵᱮ ᱚᱲᱟᱜ ᱨᱮᱜᱮ ᱦᱮᱱᱟᱜ ᱟᱠᱟᱫ ᱞᱤᱧᱟ ᱱᱤᱛᱚᱜ ᱫᱚ ᱟᱨ ᱜᱤᱛᱤᱡ ᱟᱠᱟᱱᱟ ᱞᱤᱧ ᱱᱮᱛᱳᱜ ᱫᱚ ᱟᱹᱞᱤᱧ ᱫᱚ
ᱟᱪᱪᱷᱟ ᱱᱟᱯᱟᱭ ᱠᱟᱛᱷᱟ ᱛᱟᱦᱞᱮ ᱦᱟᱸᱜ ᱱᱚᱝᱠᱟ ᱦᱟᱸᱜ ᱡᱚᱢ ᱵᱟᱲᱟ ᱠᱚᱫᱚ ᱦᱩᱭ ᱟᱠᱟᱱᱟ ᱥᱮ ᱪᱮᱫ ᱞᱮᱠᱟ
ᱦᱳᱭ ᱡᱚᱢ ᱵᱟᱲᱟ ᱠᱚᱫᱚ ᱦᱩᱭ ᱜᱚᱫ ᱟᱠᱟᱱ ᱜᱮᱭᱟ ᱡᱚᱢ ᱵᱟᱲᱟ ᱠᱟᱛᱮᱫ ᱜᱮ ᱦᱟᱸᱜ ᱞᱤᱧ ᱜᱤᱛᱤᱡ ᱟᱠᱟᱱᱟ ᱡᱟᱹᱯᱤᱫ ᱜᱮ ᱵᱟᱞᱤᱧ ᱡᱟᱹᱯᱤᱫ ᱠᱟᱜᱼᱟ ᱱᱤᱛᱳᱜ ᱫᱚ
ᱚ ᱟᱪᱪᱷᱟ ᱟᱪᱪᱷᱟ ᱟᱹᱰᱤ ᱱᱟᱯᱟᱭ ᱠᱟᱛᱷᱟ ᱛᱟᱦᱚᱞᱮ ᱜᱚᱝ ᱠᱮ ᱢᱤᱫᱴᱮᱱ ᱥᱟᱛᱟᱢ ᱤᱫᱤ ᱠᱟᱛᱮ ᱞᱟᱝ ᱨᱚᱯᱚᱲᱟ ᱪᱮᱫ ᱥᱟᱛᱟᱢ ᱤᱫᱤ ᱠᱟᱛᱮ ᱞᱟᱝ ᱨᱚᱯᱚᱲᱟ ᱠᱟᱹᱴᱤᱡ ᱮᱢ ᱞᱟᱹᱭ ᱞᱮᱠᱷᱟᱱ ᱱᱟᱯᱟᱭ ᱠᱚᱜᱼᱟ
ᱦᱳᱭ ᱟᱫᱚ ᱟᱵᱚᱣᱟᱜ ᱢᱤᱫᱴᱟᱝ ᱥᱮᱨᱣᱟ ᱨᱮᱱᱟᱜ ᱯᱚᱨᱚᱵᱽ ᱢᱮᱱ ᱫᱚ ᱫᱟᱸᱥᱟᱭ ᱵᱟᱨᱮ ᱛᱮᱞᱟᱝ ᱨᱚᱯᱚᱲ ᱞᱮᱱᱠᱷᱟᱱ ᱫᱚ ᱚᱠᱟ ᱞᱮᱠᱟ ᱜᱟᱱ ᱠᱚᱜ ᱠᱮᱭᱟ
ᱦᱳᱭ ᱦᱳᱭ ᱜᱟᱱᱚᱜ ᱜᱮᱭᱟ ᱚᱱᱟ ᱦᱚᱸ ᱫᱟᱸᱥᱟᱭ ᱵᱟᱨᱮ ᱛᱮᱦᱚᱸ ᱟᱹᱰᱤ ᱠᱤᱪ ᱷᱩ ᱟᱹᱞᱤᱧ ᱦᱚᱸ ᱛᱚ ᱵᱟᱹᱞᱤᱧ ᱵᱟᱲᱟᱭᱟ ᱦᱟᱸᱜ ᱩᱱᱟᱹᱜ ᱫᱚ ᱦᱟᱸᱜ ᱫᱟᱸᱥᱟᱭ ᱵᱟᱨᱮ ᱛᱮᱫᱚ ᱦᱟᱸᱜ
ᱦᱳᱭ ᱦᱳᱭ ᱟᱫᱚ ᱚᱱᱟ ᱛᱟᱞᱟ ᱨᱮᱜᱮ ᱜᱟᱯᱟᱞ ᱢᱟᱨᱟᱨᱟᱣ ᱟᱞᱟᱝ ᱡᱩᱫᱤ ᱡᱟᱦᱟᱱᱟᱜ ᱡᱩᱫᱤ ᱵᱟᱝ ᱵᱮᱱ ᱵᱩᱡᱽ ᱫᱟᱲᱮᱭᱟᱜᱼᱟ ᱛᱟᱦᱞᱮ ᱚᱱᱠᱟ ᱠᱩᱠᱞᱤ ᱵᱮᱱ ᱫᱚᱦᱚ ᱫᱟᱲᱮᱭᱟᱜᱼᱟ
ᱮᱠᱫᱚᱢ ᱮᱠᱫᱚᱢ ᱴᱷᱤᱠᱟᱹᱱ ᱜᱮᱭᱟ ᱛᱟᱦᱞᱮ
ᱦᱳᱭ ᱢᱟ ᱟᱫᱚ ᱟᱹᱵᱤᱱ ᱟᱹᱵᱤᱱ ᱢᱟᱲᱟᱝ ᱞᱟᱹᱭ ᱵᱤᱱ
ᱫᱟᱸᱥᱟᱭ ᱵᱚᱸᱜᱟ ᱜᱮ ᱦᱟᱸᱜ ᱫᱟᱸᱥᱟᱭ ᱫᱚᱠᱚ ᱫᱟᱬᱟᱱᱟ ᱦᱮᱸ ᱵᱟᱝ ᱥᱮ ᱫᱩᱨᱜᱟᱹ ᱯᱩᱡᱟᱹ ᱢᱟᱱᱮ ᱚᱱᱠᱟ ᱢᱩᱨᱛᱤ ᱠᱟᱹᱴᱤᱡ ᱵᱮᱲᱟ ᱨᱮᱫᱚ ᱦᱟᱸᱜ ᱫᱚᱢᱮ ᱫᱩᱨᱜᱟᱹ ᱯᱩᱡᱟᱹ ᱧᱮᱞ ᱵᱚᱱ ᱪᱟᱞᱟᱜ ᱛᱟᱦᱮᱱᱟ ᱟᱫᱚ ᱞᱟᱹᱭ ᱛᱟᱦᱮᱱ ᱟᱠᱚ ᱫᱩᱨᱜᱟᱹ ᱯᱩᱡᱟᱹ ᱧᱮᱞ ᱡᱮ ᱢᱟᱱᱮ ᱦᱟᱸᱜ ᱟᱞᱮ ᱥᱮᱫ ᱫᱚ ᱱᱚᱝᱠᱟ ᱡᱮ ᱞᱟᱹᱭ ᱟᱠᱚ ᱢᱟᱱᱮ ᱫᱩᱣᱟᱹᱨ ᱨᱮ ᱦᱟᱸᱜ ᱫᱚᱢᱮ ᱴᱤᱠᱟᱹᱜ ᱴᱤᱠᱟᱹᱜ ᱟᱠᱚ ᱞᱟᱹᱭ ᱟᱠᱚ ᱵᱚᱸᱜᱟ ᱞᱮ ᱵᱟᱭ ᱠᱮᱫᱮᱭᱟ ᱟᱫᱚ ᱦᱟᱸᱜ ᱱᱚᱣᱟ ᱠᱟᱛᱷᱟ ᱫᱚ ᱦᱟᱸᱜ ᱜᱤᱫᱽᱨᱟᱹ ᱵᱮᱲᱟ ᱨᱮᱦᱚᱸ ᱪᱤᱠᱟᱹᱢ ᱵᱟᱲᱟᱭᱟ ᱡᱮ ᱢᱟᱱᱮ ᱪᱮᱫ ᱞᱮᱠᱟ ᱠᱚ ᱵᱟᱭᱮᱭᱟ ᱦᱟᱸᱜ ᱟᱫᱚ ᱵᱷᱤᱛᱟᱹᱨ ᱚᱲᱟᱜ ᱠᱚᱨᱮ ᱫᱚᱢᱮᱢ ᱩᱭᱩᱝ ᱵᱟᱲᱟᱭᱟ ᱚᱠᱟᱨ ᱨᱮᱵᱚᱱ ᱫᱚᱦᱚ ᱠᱮᱫᱮᱭᱟ ᱚᱲᱟᱜ ᱦᱚᱲ ᱠᱚ ᱠᱩᱞᱤ ᱵᱟᱲᱟ ᱠᱚ ᱦᱩᱭᱩᱜ ᱛᱟᱦᱮᱱᱟ
ᱦᱳᱭ ᱦᱳᱭ
ᱦᱳᱭ ᱢᱟᱱᱮ ᱜᱤᱫᱽᱨᱟᱹ ᱩᱢᱮᱨ ᱨᱮᱛᱚ ᱦᱟᱸᱜ ᱵᱟᱭ ᱚᱱᱟ ᱠᱚᱫᱚ ᱵᱟᱭ ᱵᱩᱡᱷᱟᱹᱜᱼᱟ ᱡᱮ ᱛᱟᱦᱞᱮ ᱟᱯᱮ ᱥᱮᱫ ᱚᱱᱠᱟ ᱦᱟᱸᱜ ᱫᱩᱣᱟᱹᱨ ᱨᱮᱠᱚ ᱴᱤᱠᱟᱹᱜ ᱴᱤᱠᱞᱤ ᱴᱤᱠᱞᱤᱭᱟ ᱥᱮ ᱵᱟᱝᱠᱚ ᱴᱤᱠᱞᱤᱭᱟ
ᱦᱳᱭ ᱜᱚᱝᱠᱮ ᱚᱱᱠᱟ ᱫᱚ ᱟᱞᱮ ᱥᱮᱱ ᱦᱚᱸ ᱞᱟᱹᱭ ᱞᱮᱠᱷᱟᱱ ᱫᱚ ᱚᱱᱠᱟ ᱟᱵᱤᱱ ᱡᱟᱦᱟᱸ ᱞᱮᱠᱟ ᱵᱤᱱ ᱨᱚᱲ ᱦᱚᱪᱚᱠᱮᱜ ᱫᱚ ᱚᱱᱠᱟ ᱦᱩᱭᱩᱜ ᱜᱮᱭᱟ ᱛᱚᱵᱮ ᱦᱩᱸ ᱚᱱᱠᱟ ᱜᱮ ᱟᱹᱞᱤᱧ ᱦᱚᱸ ᱜᱤᱫᱟᱹᱨ ᱵᱮᱲᱟ ᱠᱷᱚᱡ ᱞᱤᱧ ᱧᱮᱞ ᱟᱹᱜᱩ ᱟᱠᱟᱜᱼᱟ ᱟᱨ ᱱᱤᱛᱚᱜ ᱦᱚᱞᱤᱧ ᱧᱮᱞᱮᱫ ᱜᱮᱭᱟ ᱚᱱᱠᱟ ᱫᱚ ᱦᱩᱭᱩᱜ ᱜᱮᱭᱟ ᱦᱩᱸ ᱢᱟᱱᱮ ᱴᱤᱠᱟᱹᱠ ᱟᱠᱚ ᱚᱱᱠᱟ ᱢᱟᱱᱮ ᱦᱩᱸ ᱟᱨᱟᱜ ᱫᱷᱤᱨᱤ ᱥᱮ ᱡᱟᱦᱱᱟᱜ ᱜᱟᱥᱟᱣ ᱠᱟᱛᱮᱜ ᱨᱚᱝ ᱡᱟᱦᱟᱸ ᱳᱰᱳᱠᱚᱜ ᱫᱚ ᱦᱳᱭ ᱚᱱᱟ ᱠᱚᱛᱮ ᱟᱨ ᱠᱚ ᱴᱤᱠᱟᱹᱜ ᱠᱟᱜᱼᱟ ᱫᱩᱣᱟᱹᱨ ᱫᱩᱣᱟᱹᱨ ᱛᱮ
ᱛᱟᱦᱚᱞᱮ ᱟᱫᱚ ᱦᱟᱸᱜ ᱚᱱᱟ ᱫᱚ ᱦᱟᱸᱜ ᱪᱮᱫ ᱠᱷᱟᱹᱛᱤᱨ ᱠᱚ ᱴᱤᱠᱟᱹᱜ ᱠᱟᱜᱼᱟ ᱜᱚᱝᱠᱮ
ᱚᱱᱟ ᱫᱚ ᱟᱹᱞᱤᱧ ᱫᱚ ᱦᱟᱸᱜ ᱩᱱᱟᱹᱜ ᱴᱟ ᱫᱚ ᱵᱟᱲᱟᱭ ᱵᱟᱹᱱᱩᱜ ᱛᱟᱹᱞᱤᱧᱟ ᱛᱚᱵᱮ ᱡᱟᱦᱟᱸ ᱟᱹᱞᱤᱧ ᱞᱤᱧ ᱟᱸᱡᱚᱢ ᱠᱟᱜᱼᱟ ᱦᱟᱯᱲᱟᱢ ᱠᱚᱣᱟᱜ ᱢᱚᱪᱟ ᱛᱮ ᱚᱱᱟ ᱫᱚ ᱢᱮᱱᱟᱠᱚ ᱚᱱᱟ ᱴᱤᱠᱟᱹᱜ ᱢᱟᱱᱮ ᱟᱨ ᱚᱸᱰᱮ ᱦᱟᱸᱜ ᱢᱮᱱᱫᱚ ᱫᱩᱨᱜᱟᱹ ᱵᱚᱸᱜᱟ ᱦᱟᱸᱜ ᱡᱟᱸᱜᱟ ᱚᱸᱰᱮ ᱠᱚ ᱵᱮᱱᱟᱣᱟ ᱚᱱᱟ ᱢᱟᱱᱮ ᱛᱚ ᱦᱟᱸᱜ ᱟᱹᱵᱤᱱ ᱚᱲᱟᱜ ᱦᱟᱸᱜ ᱵᱤᱱ ᱠᱷᱟᱹᱲ ᱠᱮᱫᱮᱭᱟ ᱟᱨ ᱪᱮᱫ
ᱟᱪᱪᱷᱟ ᱟᱪᱪᱷᱟ ᱟᱪᱪᱷᱟ ᱦᱳᱭ ᱟᱹᱞᱤᱧ ᱦᱚᱸ ᱚᱱᱠᱟ ᱜᱮ ᱦᱮᱸ ᱢᱟᱱᱮ ᱵᱟᱲᱟᱭ ᱚᱱᱠᱟ ᱜᱮᱠᱚ ᱞᱟᱹᱭ ᱵᱟᱲᱟᱭᱟᱛᱚ ᱦᱟᱯᱲᱟᱢ ᱠᱚ
ᱦᱳᱭ ᱦᱳᱭ
ᱟᱨ ᱚᱱᱟ ᱛᱟᱦᱞᱮ ᱟᱵᱮᱱ ᱱᱚᱝᱠᱟ ᱦᱩᱸ ᱫᱟᱸᱥᱟᱭ ᱠᱚ ᱮᱱᱮᱡ ᱠᱚᱵᱮᱱ ᱪᱟᱞᱟᱣ ᱵᱟᱲᱟ ᱟᱠᱟᱱᱟ ᱥᱮ ᱵᱟᱝ
ᱦᱳᱭ ᱫᱟᱸᱥᱟᱭ ᱮᱱᱮᱡ ᱫᱚ, ᱫᱟᱸᱥᱟᱭ ᱮᱱᱮᱡ ᱪᱮᱛᱟᱱ ᱨᱮᱫᱚ ᱟᱹᱰᱤ ᱨᱟᱹᱥᱠᱟᱹ ᱦᱮᱱᱟᱜ ᱛᱟᱹᱞᱤᱧᱟ᱾ ᱪᱮᱫᱟᱜ ᱥᱮ ᱜᱤᱫᱟᱹᱨ ᱵᱮᱲᱟ ᱠᱷᱚᱱ ᱜᱮ ᱟᱛᱳ ᱠᱷᱚᱱ ᱫᱟᱸᱥᱟᱭ ᱮᱱᱮᱡ ᱠᱚ ᱪᱟᱞᱟᱜᱼᱟ᱾ ᱟᱫᱚ ᱟᱹᱞᱤᱧ ᱦᱚᱸ ᱩᱱᱠᱩ ᱧᱮᱞᱛᱮ ᱠᱟᱹᱴᱤᱡ ᱠᱷᱚᱱ ᱜᱮᱞᱤᱧ ᱪᱟᱞᱟᱣ ᱵᱟᱲᱟ ᱠᱟᱱᱟ ᱛᱚ, ᱟᱫᱚ ᱡᱟᱜ ᱜᱮ ᱚᱱᱟ ᱫᱟᱸᱥᱟᱭ ᱮᱱᱮᱡ ᱠᱟᱹᱴᱤᱡ ᱠᱷᱚᱡ ᱞᱤᱧ ᱪᱟᱞᱟᱣ ᱵᱟᱲᱟ ᱠᱟᱱ ᱛᱮ, ᱚᱱᱟ ᱪᱮᱛᱟᱱ ᱨᱮ ᱨᱟᱹᱥᱠᱟᱹ ᱫᱚ ᱡᱟᱜᱟᱣ ᱠᱟᱫ ᱞᱤᱧ ᱜᱮᱭᱟ᱾ ᱢᱟᱱᱮ ᱨᱟᱹᱥᱠᱟᱹ ᱦᱮᱱᱟᱜ ᱛᱟᱹᱞᱤᱧ ᱜᱮᱭᱟ ᱱᱤᱛ ᱫᱷᱟᱹᱵᱤᱡ ᱛᱮ ᱟᱨ ᱪᱟᱞᱟᱣ ᱦᱚᱸᱞᱤᱧ ᱪᱟᱞᱟᱣ ᱵᱟᱲᱟ ᱠᱟᱱ ᱜᱮᱭᱟ᱾
ᱟᱪᱪᱷᱟ ᱟᱪᱪᱷᱟ, ᱟᱹᱰᱤ ᱱᱟᱯᱟᱭ ᱠᱟᱛᱷᱟ᱾ ᱟᱨ ᱱᱚᱝᱠᱟ ᱢᱟᱱᱮ ᱪᱟᱞᱟᱣ ᱦᱚᱸ ᱫᱚᱨᱠᱟᱨ ᱜᱮ ᱵᱟᱠᱷᱟᱱ ᱟᱵᱚ ᱠᱚ ᱡᱩᱫᱤ ᱵᱟᱵᱚᱱ ᱪᱟᱞᱟᱜᱼᱟ, ᱛᱟᱦᱞᱮ ᱚᱠᱚᱭ ᱫᱤᱱ- ᱫᱤᱱ ᱛᱮ ᱦᱟᱯᱮᱱ ᱫᱤᱱ ᱪᱤᱠᱟᱹᱛᱮᱢ ᱥᱮᱬᱟᱭᱟ, ᱦᱮᱸ ᱵᱟᱝ?
ᱦᱳᱭ ᱦᱳᱭ᱾ ᱟᱨ ᱫᱟᱸᱥᱟᱭ ᱫᱟᱬᱟᱱ ᱪᱟᱞᱟᱣ ᱞᱮᱱᱠᱷᱟᱱ ᱫᱚ ᱡᱚᱛᱚ ᱴᱷᱤᱠᱟᱹ ᱧᱟᱢᱚᱜᱼᱟ ᱡᱮ ᱫᱟᱸᱥᱟᱭ ᱫᱚ ᱪᱮᱫ ᱠᱟᱱᱟ? ᱪᱮᱫᱟᱜ ᱵᱚᱱ ᱫᱟᱬᱟᱱᱟ?
ᱪᱮᱫ ᱠᱷᱟᱹᱛᱤᱨ ᱵᱚᱱ ᱫᱟᱬᱟᱱᱟ? ᱦᱳᱭ!
ᱦᱳᱭ ᱚᱱᱟᱜᱮ ᱡᱩᱫᱤ ᱵᱟᱝᱵᱮᱱ ᱪᱟᱞᱟᱜᱼᱟ, ᱚᱲᱟᱜ ᱨᱮᱵᱤᱱ ᱛᱟᱦᱮᱱᱟ ᱛᱟᱦᱚᱞᱮ ᱫᱚ ᱵᱟ ᱵᱤᱱ ᱴᱷᱤᱠᱟᱹ ᱧᱟᱢ ᱫᱟᱲᱮᱭᱟᱜᱼᱟ ᱥᱮ ᱫᱟᱸᱥᱟᱭ ᱫᱟᱬᱟᱱ ᱨᱮᱱᱟᱜ ᱚᱨᱡᱚ ᱫᱚ ᱪᱮᱫ ᱠᱟᱱᱟ?
ᱪᱮᱫ ᱠᱷᱟᱹᱛᱤᱨ ᱫᱟᱸᱥᱟᱭ ᱵᱚᱱ ᱫᱟᱬᱟᱱᱟ ᱥᱮ ᱫᱟᱸᱥᱟᱭ ᱵᱚᱸᱜᱟ ᱫᱚ ᱪᱮᱫᱟᱜ ᱫᱟᱸᱥᱟᱭ ᱵᱚᱱ ᱫᱟᱬᱟᱱᱟ? ᱢᱟᱱᱮ ᱟᱹᱰᱤᱜᱟᱱ ᱱᱚᱝᱠᱟ ᱠᱩᱠᱞᱤ ᱛᱟᱦᱮᱱ ᱫᱟᱲᱮᱭᱟᱜᱼᱟ ᱦᱮᱸ ᱵᱟᱝ? ᱟᱫᱚ ᱚᱱᱟ ᱠᱩᱠᱞᱤ ᱠᱩᱠᱞᱤ ᱚᱠᱚᱭ ᱵᱮᱱ ᱠᱩᱞᱤᱭᱮᱭᱟ ᱥᱮ ᱚᱠᱚᱭ ᱰᱟᱣᱩᱴ ᱮ ᱠᱞᱤᱭᱟᱨ ᱠᱟᱛᱟ ᱵᱮᱱᱟ ᱟᱵᱮᱱ ᱜᱮ ᱚᱱᱟ ᱛᱮᱫᱚ ᱦᱮᱸ ᱡᱮ ᱯᱟᱹᱦᱤᱞ ᱦᱟᱯᱲᱟᱢ ᱠᱚ ᱥᱟᱞᱟᱜ ᱫᱩᱲᱩᱵ ᱯᱟᱱᱛᱮ ᱠᱟᱛᱮᱫ ᱩᱱᱠᱩ ᱠᱩᱠᱞᱤ ᱠᱚ ᱞᱮᱠᱷᱟᱱ ᱞᱟᱹᱭ ᱦᱚᱸ ᱫᱟᱲᱮᱭᱟᱜᱼᱟ ᱠᱚ ᱡᱟᱹᱱᱤᱡ ᱠᱷᱟᱱ ᱦᱮᱸ ᱵᱟᱝ?
ᱦᱳᱭ ᱦᱳᱭ ᱚᱸᱰᱮ ᱛᱚ ᱚᱱᱠᱟ ᱢᱟ ᱧᱮᱞ ᱞᱮᱠᱷᱟᱱ ᱠᱩᱠᱞᱤ ᱫᱚ ᱡᱟᱱᱟᱢᱚᱜ ᱠᱟᱱ ᱜᱮᱭᱟ᱾ ᱡᱮᱞᱮᱠᱟ ᱧᱮᱞ ᱵᱮᱱ ᱫᱟᱸᱥᱟᱭ ᱫᱚ ᱚᱠᱟ ᱚᱠᱛᱚ ᱠᱚ ᱫᱟᱬᱟᱱᱟ? ᱟᱨᱦᱚᱸ ᱢᱤᱫᱴᱟᱝ ᱠᱩᱠᱞᱤ ᱫᱟᱸᱥᱟᱭ ᱫᱚ ᱚᱠᱟ ᱞᱮᱠᱟᱨᱮ ᱧᱩᱢᱮᱱᱟ? ᱟᱨᱦᱚᱸ ᱢᱤᱫᱴᱟᱝ ᱠᱩᱠᱞᱤ ᱫᱟᱸᱥᱟᱭ ᱫᱟᱬᱟᱱ ᱨᱮᱱᱟᱜ ᱚᱨᱡᱽ ᱫᱚ ᱪᱮᱫ? ᱛᱟᱦᱞᱮ ᱚᱱᱠᱟ ᱢᱟ ᱠᱩᱠᱞᱤ ᱢᱟ ᱦᱤᱡᱩᱜ ᱠᱟᱱ ᱜᱮᱭᱟ ᱥᱮ
ᱟᱭᱢᱟ ᱜᱟᱱ ᱠᱩᱠᱞᱤ ᱦᱤᱡᱩᱜ ᱠᱟᱱᱟ, ᱱᱚᱣᱟ ᱨᱮᱱᱟᱜ ᱠᱩᱠᱞᱤ
ᱦᱳᱭ ᱦᱳᱭ, ᱟᱫᱚ ᱡᱟᱦᱟᱸ ᱠᱩᱠᱞᱤ ᱠᱚᱨᱮᱧ ᱞᱟᱹᱭ ᱠᱮᱜᱼᱟ, ᱚᱱᱟ ᱠᱩᱠᱞᱤ ᱠᱚᱨᱮ ᱱᱟᱜ ᱡᱩᱫᱤ ᱟᱵᱮᱱᱟᱜ ᱡᱩᱫᱤ ᱢᱤᱫ-ᱵᱟᱨ ᱵᱟᱲᱟᱭ ᱦᱮᱱᱟᱜ ᱛᱟᱵᱮᱱᱟ ᱛᱟᱦᱚᱞᱮ ᱟᱹᱞᱤᱧ ᱵᱮᱱ ᱞᱟᱹᱭ ᱫᱟᱲᱮᱭᱟ ᱞᱤᱧᱟ
ᱟᱹᱞᱤᱧ ᱦᱟᱸᱜ ᱚᱱᱠᱟ ᱫᱚ ᱦᱟᱸᱜ ᱚᱱᱟ ᱠᱚ ᱤᱫᱤ ᱠᱟᱛᱮᱫ ᱫᱚ ᱦᱟᱸᱜ ᱩᱱᱟᱹᱜ ᱵᱟᱲᱟᱭ ᱦᱟᱸᱜ ᱵᱟᱹᱱᱩᱜ ᱛᱟᱹᱞᱤᱧᱟ᱾ ᱟᱫᱚ ᱦᱟᱸᱜ ᱚᱱᱟ ᱠᱚ ᱤᱫᱤ ᱠᱟᱛᱮᱜ ᱫᱚ ᱦᱟᱸᱜ ᱚᱱᱠᱟ ᱵᱟᱹᱞᱤᱧ ᱪᱤᱱᱛᱟᱹ ᱵᱷᱟᱵᱱᱟ ᱟᱠᱟᱫᱟ ᱦᱟᱜᱸ᱾ ᱟᱫᱚ ᱦᱟᱸᱜ ᱚᱱᱟ ᱠᱚ ᱚᱱᱟ ᱠᱚ ᱤᱫᱤ ᱠᱟᱛᱮᱫ ᱫᱚ ᱦᱟᱸᱜ ᱟᱧᱤᱟᱹᱜ ᱫᱚ ᱵᱟᱲᱟᱭ ᱵᱟᱹᱱᱩᱜᱼᱟ᱾ ᱟᱵᱮᱱᱟᱜ ᱡᱩᱫᱤ ᱵᱟᱲᱟᱭ ᱢᱮᱱᱟᱜ ᱠᱷᱟᱱ ᱞᱟᱹᱭᱚᱧ ᱵᱮᱱ
ᱦᱳᱭ ᱟᱹᱞᱤᱧ ᱦᱚᱸ ᱚᱱᱠᱟ ᱫᱚ ᱦᱟᱸᱜ ᱩᱱᱟᱹᱜ ᱴᱟᱜ ᱫᱚ ᱵᱟᱝ ᱞᱤᱧ ᱵᱟᱲᱟᱭᱟ, ᱛᱚᱵᱮ ᱯᱚᱛᱚᱵ ᱨᱮ ᱡᱟᱦᱟᱸ ᱯᱟᱲᱦᱟᱣ ᱠᱟᱛᱮᱫ ᱞᱤᱧ ᱧᱟᱢ ᱠᱟᱜᱼᱟ ᱚᱱᱟ ᱜᱮ ᱡᱟᱦᱟᱸ ᱞᱤᱧ ᱵᱟᱲᱟᱭᱟ ᱚᱱᱟᱜᱮ ᱛᱚᱵᱮ ᱫᱚ ᱠᱟᱹᱴᱤᱡ ᱞᱤᱧ ᱞᱟᱹᱭ ᱟᱸᱡᱚᱢ ᱟᱵᱮᱱ ᱠᱟᱱᱟ᱾
ᱦᱳᱭ ᱦᱳᱭ ᱞᱟᱹᱭᱵᱤᱱ
ᱟᱫᱚ ᱞᱟᱹᱭ ᱞᱮᱠᱷᱟᱱ ᱫᱚ ᱦᱟᱸᱜ ᱟᱹᱰᱤ ᱢᱟᱨᱟᱝ ᱜᱮᱭᱟ᱾ ᱛᱚᱵᱮ ᱠᱷᱟᱴᱚ ᱛᱮᱜᱮᱞᱤᱧ ᱞᱟᱹᱭ ᱟᱵᱮᱱ ᱠᱟᱱᱟ ᱪᱮᱫᱟᱜ ᱥᱮ ᱦᱳᱭ ᱦᱳᱭ ᱪᱮᱫᱟᱜ ᱥᱮ ᱵᱟᱱᱟ ᱦᱚᱲᱟᱜ ᱨᱚᱲ ᱨᱮᱱᱟᱜ ᱞᱟᱹᱠᱛᱤ ᱢᱮᱱᱟᱜ ᱛᱟᱞᱟᱝᱼᱟ ᱥᱮ
ᱮᱠᱫᱚᱢ ᱮᱠᱫᱚᱢ
ᱦᱳᱭ ᱦᱳᱭ᱾ ᱫᱟᱸᱥᱟᱭ ᱚᱱᱮ ᱚᱱᱮᱞᱤᱧ ᱢᱮᱱ ᱠᱮᱫᱟ, ᱫᱟᱸᱥᱟᱭ ᱫᱚ ᱪᱮᱫᱟᱜ ᱧᱩᱢᱮᱱᱟ ᱦᱮᱸᱥᱮ
ᱦᱳᱭ ᱦᱳᱭ᱾
ᱫᱟᱸᱥᱟᱭ ᱫᱚ ᱚᱠᱟ ᱞᱮᱠᱟᱨᱮ ᱧᱚᱜ ᱱᱚᱣᱟ ᱨᱮᱱᱟᱜ ᱛᱮᱞᱟ ᱡᱩᱫᱤ ᱵᱮᱱ ᱧᱮᱞ ᱞᱮᱠᱷᱟᱱ ᱚᱱᱮ ᱡᱮ ᱱᱚᱣᱟ ᱨᱮᱫᱚ ᱦᱟᱸᱜ ᱵᱟᱨᱭᱟ ᱟᱭᱱᱚᱢ ᱟᱨ ᱠᱟᱡᱚᱞ ᱧᱩᱛᱩᱢᱟᱱ ᱟᱵᱚ ᱥᱟᱱᱛᱟᱲ ᱦᱚᱯᱚᱱ ᱜᱮᱠᱤᱱ ᱛᱟᱦᱮᱸ ᱠᱟᱱᱟ ᱦᱮᱸᱥᱮ
ᱦᱳᱭ ᱦᱳᱭ
ᱟᱫᱚ ᱱᱩᱠᱤᱱ ᱫᱚ ᱦᱟᱸᱜ ᱢᱟᱱᱮ ᱪᱮᱫ ᱞᱤᱧ ᱢᱮᱱᱟ ᱟᱵᱚ ᱦᱚᱲ ᱦᱚᱯᱚᱱ ᱪᱷᱟᱰᱟ ᱠᱟᱛᱮᱫ ᱮᱴᱟᱜ ᱦᱚᱲ ᱦᱟᱸᱜ ᱟᱨ ᱪᱮᱫ ᱢᱟᱱᱮ ᱚᱱᱠᱟ ᱦᱟᱸᱜ ᱟᱹᱛᱠᱤᱨ ᱞᱮᱫ ᱠᱤᱱᱟ ᱚᱱᱠᱟ ᱢᱤᱴᱤᱡ ᱚᱨᱡᱚ ᱠᱷᱟᱹᱛᱤᱨ ᱛᱮ
ᱟᱪᱪᱷᱟ ᱟᱹᱛᱠᱤᱨ ᱞᱮᱫ ᱠᱤᱱᱟᱹ ᱠᱚ ᱢᱟᱱᱮ ᱟᱵᱚᱨᱮᱱ ᱱᱚᱠᱟ ᱥᱟᱱᱛᱟᱲ ᱦᱚᱯᱚᱱ
ᱦᱳᱭ ᱦᱳᱭ ᱦᱳᱭ ᱟᱫᱚ ᱦᱟᱸᱜ ᱚᱱᱮ ᱡᱮ ᱟᱹᱛᱠᱤᱨ ᱞᱮᱜ ᱠᱤᱱᱟ ᱠᱚ ᱟᱫᱚ ᱥᱟᱱᱟᱢ ᱟᱛᱳ ᱦᱚᱲ ᱠᱚ ᱢᱤᱫ ᱮᱱᱟ ᱠᱚ ᱟᱨ ᱢᱤᱫ ᱠᱟᱛᱮᱫ ᱦᱟᱸᱜ ᱩᱱᱠᱤᱱ ᱯᱟᱸᱡᱟ ᱟᱹᱜᱩ ᱨᱮᱱᱟᱜ ᱠᱚ ᱨᱤᱠᱟᱹ ᱠᱮ-ᱟ ᱦᱮᱸ ᱥᱮ
ᱦᱳᱭ ᱦᱳᱭ
ᱟᱫᱚ ᱨᱤᱠᱟᱹ ᱠᱮ ᱠᱷᱟᱱ ᱠᱚ ᱟᱨ ᱩᱱᱠᱤᱱ ᱡᱟᱦᱟᱸ ᱨᱮᱠᱚ ᱟᱛᱠᱤᱨ ᱟᱠᱟᱫ ᱠᱤᱱ ᱛᱟᱦᱮᱱᱟ ᱚᱱᱟ ᱫᱚ ᱛᱟᱦᱮᱸ ᱠᱟᱱᱟ ᱢᱤᱫᱴᱟᱝ ᱞᱟᱹᱴᱩ ᱜᱟᱰᱟ ᱯᱟᱨᱚᱢ ᱟᱨ ᱛᱟᱦᱞᱮ ᱥᱟᱱᱟᱢ ᱦᱚᱲ ᱟᱹᱛᱩ ᱨᱮᱠᱚ ᱡᱟᱣᱨᱟ ᱭᱮᱱᱟ ᱡᱟᱣᱨᱟ ᱠᱟᱛᱮᱫ ᱪᱟᱞᱟᱜ ᱠᱟᱱ ᱛᱟᱦᱮᱱᱟ ᱠᱚ ᱟᱨ ᱧᱮᱞᱮ-ᱟ ᱠᱚ ᱚᱱᱟ ᱜᱟᱰᱟ ᱫᱚ
ᱥᱚᱠᱚᱛᱚ ᱯᱮᱨᱮᱡ ᱟᱠᱟᱱᱟ ᱢᱟᱱᱮ ᱚᱱᱠᱟ ᱯᱟᱨᱚᱢᱚᱜ ᱵᱟᱭ ᱜᱟᱱᱚᱜᱼᱟ
ᱟᱪᱪᱷᱟ ᱟᱪᱪᱷᱟ
ᱦᱳᱭ ᱟᱫᱚ ᱟᱫᱚ ᱦᱟᱸᱜ ᱦᱮᱡ ᱨᱩᱣᱟᱹᱲ ᱮᱱᱟ ᱠᱚ ᱟᱨ ᱦᱚᱸ ᱢᱮᱴᱟᱱ ᱱᱚᱣᱟ ᱟᱛᱩ ᱨᱮ ᱠᱩᱞᱦᱤ ᱫᱩᱲᱩᱵ ᱠᱚ ᱫᱚᱦᱚ ᱠᱮᱜ-ᱟ ᱠᱚ
ᱦᱳᱭ
ᱟᱨ ᱦᱚᱦᱚ ᱠᱮᱫ ᱠᱷᱟᱡ ᱠᱚ ᱚᱸᱰᱮ ᱜᱟᱯᱟᱞ ᱢᱟᱨᱟᱣ ᱨᱮᱠᱚ ᱞᱟᱹᱭ ᱠᱮᱫᱟ ᱱᱤᱛᱚᱜ ᱢᱟ ᱚᱱᱠᱟ ᱜᱟᱰᱟ ᱫᱚᱢᱮ ᱯᱮᱨᱮᱡ ᱟᱠᱟᱱ ᱯᱟᱨᱚᱢ ᱵᱟᱭ ᱜᱟᱱᱚᱜ ᱠᱟᱱ ᱛᱟᱦᱞᱮ ᱟᱵᱚ ᱫᱚ ᱫᱟᱜ ᱥᱟᱭ ᱠᱟᱛᱮᱫ ᱦᱟᱜ ᱩᱱᱠᱤᱱ ᱯᱟᱸᱡᱟ ᱫᱚᱵᱚᱱ ᱪᱟᱞᱟᱜ-ᱟ
ᱦᱳᱭ ᱦᱳᱭ
ᱫᱟᱜ ᱥᱟᱭ ᱨᱮᱱᱟᱜ ᱢᱟᱱᱮ ᱫᱚ ᱦᱩᱭᱩᱜ ᱠᱟᱱᱟ ᱫᱟᱜ ᱦᱟᱜ ᱥᱟᱭ ᱢᱟᱱᱮ ᱯᱟᱨᱚᱢ ᱪᱟᱞᱟᱣ ᱞᱮᱱ ᱜᱮ ᱢᱟᱱᱮ ᱪᱟᱵᱟ ᱞᱮᱱ ᱜᱮ ᱟᱨ ᱪᱮᱫ
ᱦᱳᱭ ᱦᱳᱭ
ᱚᱱᱮ ᱚᱝᱠᱟ ᱚᱱᱮ ᱫᱟᱜ ᱥᱟᱭ ᱠᱟᱛᱮᱫ ᱦᱟᱸᱜ ᱯᱟᱸᱡᱟ ᱵᱚᱱ ᱪᱟᱞᱟᱜ-ᱟ ᱚᱱᱮ ᱫᱟᱜ ᱥᱟᱭ ᱨᱮᱱᱟᱜ ᱠᱷᱚᱱ ᱜᱮ ᱫᱟᱸᱥᱟᱭ ᱫᱚ ᱧᱩᱢ ᱦᱮᱡ ᱟᱠᱟᱱᱟ ᱟᱨ ᱠᱤ
ᱟᱪᱪᱷᱟ ᱟᱪᱪᱷᱟ ᱟᱪᱪᱷᱟ ᱵᱩᱡᱷᱟᱹᱣ ᱠᱮᱫᱟ ᱞᱤᱧ ᱟᱪᱪᱷᱟ ᱟᱪᱪᱷᱟ
ᱦᱳᱭ ᱦᱳᱭ ᱱᱚᱜ-ᱚ ᱱᱟ ᱫᱚ ᱦᱟᱸᱜ ᱟᱞᱤᱧ ᱟᱹᱞᱤᱧ ᱛᱮᱫᱚ ᱵᱟᱝ ᱦᱟᱸᱜ ᱥᱮ ᱦᱟᱯᱲᱟᱢ ᱠᱚᱣᱟᱜ ᱢᱚᱪᱟ ᱛᱮᱦᱚᱸ ᱵᱟᱝ ᱱᱚᱣᱟ ᱫᱚ ᱢᱤᱴᱟᱱ ᱞᱟᱹᱭ ᱞᱮᱠᱷᱟᱱ ᱫᱚ ᱢᱤᱴᱟᱱ ᱯᱚᱛᱚᱵ ᱨᱮ
ᱯᱩᱛᱷᱤ ᱯᱚᱛᱚᱵ ᱨᱮ ᱡᱟᱦᱟᱸ ᱯᱟᱲᱦᱟᱣ ᱠᱟᱛᱮᱫ ᱵᱮᱱ ᱧᱟᱢ ᱟᱠᱟᱫᱟ ᱦᱮᱸ ᱵᱟᱝ
ᱦᱮᱸ ᱦᱩᱭ ᱚᱱᱟ ᱜᱤᱹᱞᱤᱧ ᱞᱟᱹᱭ ᱥᱚᱫᱚᱨᱟᱜ ᱵᱤᱱᱟ
ᱦᱳᱭ ᱟᱨ ᱦᱟᱸᱜ ᱱᱤᱛᱚᱜ ᱫᱚ ᱯᱩᱛᱷᱤ ᱯᱚᱛᱚᱵ ᱨᱮ ᱯᱩᱛᱷᱤ ᱯᱚᱛᱚᱵ ᱨᱮᱦᱟᱸᱜ ᱱᱤᱛᱚᱜ ᱫᱚ ᱟᱭᱢᱟ ᱜᱟᱱ ᱢᱟᱱᱮ ᱵᱩᱡᱷᱟᱹᱣ ᱫᱟᱲᱮᱭᱟᱜ ᱠᱟᱱᱟ ᱵᱚᱱ ᱥᱮ ᱯᱟᱲᱦᱟᱣ ᱠᱟᱛᱮᱫ ᱦᱮᱸ ᱵᱟᱝ
ᱦᱳᱭ ᱦᱳᱭ ᱦᱳᱭ ᱡᱟᱭᱦᱳᱠ ᱟᱵᱚ ᱨᱮᱱ ᱚᱱᱠᱟ ᱞᱟᱥᱮᱨ ᱦᱟᱛᱟᱝ ᱚᱱᱚᱞᱤᱭᱟᱹ ᱚᱱᱚᱞᱤᱭᱟᱹ ᱠᱚ ᱚᱞ ᱦᱚᱴᱚ ᱟᱠᱟᱫ ᱦᱚᱛᱮ ᱛᱮ ᱟᱵᱚ ᱵᱚᱱ ᱵᱟᱲᱟᱭ ᱧᱟᱢ ᱫᱟᱲᱮᱭᱟᱜ ᱠᱟᱱᱟ
ᱦᱳᱭ
ᱵᱟᱠᱷᱟᱱ ᱫᱚ ᱱᱤᱛᱚᱜ ᱫᱚ ᱟᱵᱚ ᱫᱚ ᱚᱱᱟ ᱯᱟᱹᱦᱤᱞ ᱨᱮ
ᱦᱳᱭ ᱜᱚᱝᱠᱮ ᱟᱨ ᱦᱟᱸᱜ ᱱᱚᱝ ᱠᱟ ᱦᱟᱸᱜ ᱜᱤᱫᱽᱨᱟᱹ ᱵᱮᱲᱟ ᱨᱮ ᱟᱸᱡᱚᱢ ᱵᱟᱲᱟ ᱦᱩᱭ ᱟᱠᱟᱱᱟ ᱦᱮᱸ ᱥᱮ ᱞᱟᱹᱭ ᱟᱠ ᱠᱚ ᱡᱮ ᱟᱵᱚᱣᱟᱜ ᱚᱛ ᱞᱟᱛᱟᱨ ᱨᱮ ᱥᱮ ᱟᱵᱚᱣᱟᱜ ᱫᱷᱟᱹᱨᱛᱤ ᱞᱟ ᱪᱮᱫ ᱠᱩ ᱞᱟᱹᱭᱟ ᱚᱛ ᱞᱟᱛᱟᱨ ᱨᱮ ᱦᱚᱨᱚᱸ ᱢᱮᱱᱟᱭ ᱟᱠᱟᱫᱮᱭᱟ ᱟᱨ ᱦᱚᱨᱚ ᱥᱤᱠᱲᱤ ᱛᱮᱠᱚ ᱛᱚᱞ ᱟᱠᱟᱫᱮᱭᱟ ᱟᱨ ᱩᱱᱤ ᱪᱮᱛᱟᱱ ᱨᱮᱜᱮ ᱦᱟᱸᱜ ᱟᱵᱚ ᱦᱚᱸ ᱢᱮᱱᱟᱜ ᱠᱟᱜ ᱵᱚᱱᱟ ᱱᱚᱣᱟ ᱫᱚ ᱟᱵᱮᱱᱟᱜ ᱮᱠ ᱠᱟᱛᱷᱟ ᱨᱮᱫᱚ ᱪᱮᱫ ᱞᱮᱠᱟᱭ ᱞᱟᱹᱭᱟ ᱥᱮ ᱱᱚᱣᱟ ᱫᱚ ᱥᱟᱹᱨᱤ ᱠᱟᱛᱷᱟ ᱥᱮ ᱱᱚᱣᱟ ᱫᱚ ᱮᱲᱮ ᱠᱟᱛᱷᱟ ᱠᱟᱱᱟ
ᱱᱚᱣᱟ ᱫᱚ ᱦᱟᱸᱜ ᱟᱹᱞᱤᱧ ᱦᱚᱸ ᱡᱟᱦᱟᱸ ᱟᱹᱵᱤᱱ ᱵᱤᱱ ᱨᱚᱲᱚ ᱦᱚᱪᱚ ᱠᱮᱫ ᱫᱚ ᱱᱚᱣᱟ ᱫᱚ ᱟᱹᱞᱤᱧ ᱦᱚᱞᱤᱧ ᱟᱸᱡᱚᱢ ᱟᱠᱟᱫ ᱜᱮᱭᱟ ᱢᱮᱱ ᱫᱚ ᱜᱚᱲᱚᱢ ᱦᱟᱲᱟᱢ ᱠᱚᱣᱟᱜ ᱢᱚᱪᱟ ᱛᱮ
ᱛᱚᱵᱮ ᱱᱚᱣᱟ ᱛᱤᱱᱟᱹᱜ ᱥᱟᱹᱨᱤᱭᱟ ᱛᱤᱱᱟᱹᱜ ᱮᱲᱮᱭᱟ ᱱᱚᱣᱟ ᱢᱟ ᱦᱟᱸᱜ ᱟᱹᱞᱤᱧ ᱢᱟ ᱵᱟᱞᱤᱧ ᱟᱭ ᱩᱢᱟᱹᱱ ᱠᱟᱜ-ᱟ ᱥᱮ ᱩᱭᱦᱟᱹᱨ ᱵᱷᱟᱵᱽᱱᱟ ᱦᱚᱸ ᱵᱟᱞᱤᱧ ᱩᱭᱦᱟᱹᱨ ᱵᱷᱟᱵᱽᱱᱟ ᱟᱠᱟᱜ-ᱟ ᱚᱱᱟ ᱤᱫᱤ ᱠᱟᱛᱮ ᱩᱱᱟᱹᱜ ᱦᱟᱸᱜ ᱢᱟᱱᱮ ᱵᱩᱴᱟᱹ ᱵᱩᱴᱟᱹ ᱫᱚ ᱵᱟᱞᱤᱧ ᱞᱟᱹᱭ ᱫᱟᱲᱮᱭᱟᱜ ᱠᱟᱱᱟ
ᱦᱳᱭ ᱜᱚᱢᱠᱮ ᱟᱹᱞᱤᱧ ᱫᱚ ᱦᱟᱸᱜ ᱢᱟᱱᱮ ᱚᱱᱟ ᱠᱚ ᱤᱫᱤ ᱠᱟᱛᱮᱫ ᱜᱮ ᱠᱟᱹᱴᱤᱡ ᱞᱤᱧ ᱨᱤᱥᱟᱨᱪ ᱫᱟ ᱛᱚ ᱠᱟᱹᱴᱤᱡ ᱚᱱᱟ ᱠᱚᱨᱮᱱᱟᱜ ᱫᱚ ᱦᱟᱸᱜ ᱠᱟᱹᱴᱤᱡ ᱢᱟᱱᱮ ᱚᱱᱟ ᱫᱚ ᱦᱟᱸᱜ ᱞᱤᱧ ᱵᱟᱲᱟᱭ ᱟᱠᱟᱫ ᱢᱟᱱᱮ ᱪᱮᱫ ᱠᱷᱟᱹᱛᱤᱨ ᱡᱮ ᱮᱫ ᱟᱵᱚ ᱚᱱᱟ ᱠᱷᱟᱹᱛᱤᱨ ᱜᱮ ᱚᱱᱟ ᱵᱷᱩᱢᱤ ᱠᱚᱢᱯᱚ ᱦᱩᱭᱩᱜ ᱟ ᱥᱮ ᱚᱱᱟ ᱠᱷᱟ ᱛᱤᱨ ᱜᱮ ᱵᱚᱱ ᱞᱟᱹᱭᱟ ᱡᱮ ᱦᱚᱨᱚ ᱢᱟᱱᱮ ᱠᱟᱴᱟᱭ ᱞᱟᱲᱟ ᱠᱮᱫᱟ ᱱᱤᱛᱚᱜ ᱫᱚ ᱚᱱᱟ ᱠᱷᱟᱹᱛᱤᱨ ᱜᱮ ᱵᱷᱩᱢᱤ ᱠᱚᱢᱯᱚ ᱦᱩᱭᱱᱟ ᱟᱹᱰᱤ ᱦᱚᱲ ᱱᱚᱝᱠᱟ ᱵᱚᱱ ᱞᱟᱹᱭ ᱜᱮᱭᱟ ᱦᱮᱸ ᱵᱟᱝ
ᱦᱳᱭ ᱦᱳᱭ
ᱞᱮᱠᱤᱱ ᱱᱚᱣᱟ ᱫᱚ ᱢᱟᱱᱮ ᱪᱮᱤᱧ ᱟᱹᱭᱟ ᱡᱩᱫᱤ ᱵᱤᱜᱽᱜᱟᱱᱤ ᱭᱟᱜ ᱠᱟᱛᱷᱟ ᱞᱮᱠᱟᱛᱮ ᱵᱮᱱ ᱪᱟᱞᱟᱜᱼᱟ ᱥᱮ ᱯᱩᱛᱷᱤ ᱯᱚᱛᱚᱵ ᱞᱮᱠᱟᱛᱮ ᱟᱞᱤᱧ ᱞᱤᱧ ᱯᱟᱲᱦᱟᱣ ᱧᱟᱢ ᱟᱠᱟᱫᱟ ᱢᱟᱱᱮ ᱟᱵᱚᱣᱟᱜ ᱚᱛ ᱵᱷᱤᱛ ᱛᱤᱨ ᱫᱚ ᱪᱤᱞᱤ ᱦᱚᱨᱚ ᱦᱚᱸ ᱵᱟᱹᱱᱩᱜ ᱟᱠᱟᱫᱮᱭᱟ ᱢᱟᱱᱮ ᱱᱚᱝᱠᱟ ᱢᱮᱱᱟᱜᱼᱟ ᱢᱟᱱᱮ ᱱᱚᱝᱠᱟ ᱯᱞᱮᱴ ᱞᱮᱠᱟ ᱢᱟᱱᱮ ᱪᱮᱫ ᱠᱚ ᱞᱟᱹᱭᱟ ᱢᱟᱱᱮ ᱫᱟᱜ ᱪᱮᱫ ᱛᱮ ᱢᱟᱱᱮ ᱟᱵᱚ ᱛᱟ ᱯᱮ ᱵᱷᱟᱜᱽ ᱫᱟᱜ ᱢᱤᱫ ᱵᱷᱟᱜᱽ ᱜᱷᱩᱴᱩ ᱠᱟᱱᱟ ᱵᱚᱱ ᱥᱮ ᱵᱟᱝ
ᱦᱳᱭ ᱦᱳᱭ
ᱟᱫᱚ ᱦᱟᱸᱜ ᱚᱝᱠᱟᱜᱮ ᱨᱤᱥᱟᱨᱪ ᱵᱟᱲᱟ ᱠᱟᱛᱮᱫ ᱧᱮᱞ ᱦᱩᱭᱱᱟ ᱡᱮ ᱦᱚᱨᱚ ᱠᱚᱫᱚ ᱵᱟᱹᱱᱩᱜ ᱠᱟᱫᱮᱭᱟ ᱚᱝᱠᱟ ᱫᱚ ᱢᱟᱱᱮ ᱯᱞᱮᱴ ᱢᱟᱱᱮ ᱯᱟᱲᱦᱟᱣ ᱞᱮᱠᱟ ᱡᱟᱦᱟᱸ ᱮᱞᱠᱟ ᱯᱩᱛᱷᱤ ᱯᱚᱛᱚᱵ ᱨᱮ ᱧᱟᱢ ᱠᱟᱛᱮᱫ ᱯᱟᱲᱦᱟᱣ ᱧᱟᱢ ᱟᱠᱟᱫᱟᱞᱤᱧ ᱦᱮᱸ ᱵᱟᱝ ᱥᱮ ᱜᱚᱝᱠᱮ ᱠᱚ ᱡᱟᱦᱟᱸ ᱠᱚ ᱞᱮᱠᱟ ᱠᱚ ᱞᱟᱹᱭ ᱠᱟᱜ ᱞᱤᱧᱟᱹ ᱱᱚᱣᱟ ᱚᱛ ᱵᱷᱤᱛᱤᱨ ᱨᱮᱫᱚ ᱚᱝᱠᱟ ᱦᱚᱨᱚ ᱠᱚᱫᱚ ᱵᱟᱹᱪᱩᱜ ᱭᱟ ᱢᱟᱱᱮ ᱵᱤᱜᱽᱜᱟᱱᱤ ᱠᱚ ᱠᱟᱛᱷᱟ ᱞᱮᱠᱟᱛᱮ ᱚᱱᱟ ᱫᱚ ᱦᱟᱸᱜ ᱯᱞᱮᱴ ᱫᱟᱨᱟᱭ ᱛᱮ ᱥᱮ ᱵᱷᱩᱢᱤ ᱠᱢᱯᱚ ᱦᱩᱭᱩᱜ ᱠᱟᱱᱟ ᱢᱟᱱᱮ ᱚᱱᱟ ᱪᱮᱫ ᱠᱚ ᱞᱟᱹᱭᱟ ᱟᱭᱢᱟ ᱨᱚᱠᱚᱢ ᱜᱮ ᱦᱟᱸᱜ ᱢᱟᱱᱮ ᱪᱮᱫ ᱠᱚ ᱞᱟᱹᱭᱟ ᱢᱮᱱᱟᱜ ᱠᱟᱫᱟ ᱟᱫᱚ ᱦᱟᱸᱜ ᱩᱱᱟᱹᱜ ᱴᱟᱜ ᱫᱚ ᱦᱟᱸᱜ ᱵᱟᱹᱞᱤᱧ ᱫᱤᱥᱟᱹᱭᱟ ᱚᱱᱟ ᱫᱚ ᱰᱟᱣᱩᱴ ᱫᱚ ᱦᱟᱸᱜ ᱵᱟᱹᱱᱩᱜ ᱛᱟᱹᱟᱞᱤᱧᱟ ᱡᱮ ᱞᱟᱛᱟᱨ ᱨᱮ ᱦᱚᱨᱚ ᱢᱮᱱᱟᱭ ᱚᱱᱟ ᱫᱚ ᱠᱞᱤᱭᱟᱨ ᱠᱟᱫᱟᱞᱤᱧ ᱟᱹᱞᱤᱧᱟᱜ ᱢᱚᱱᱮ ᱠᱷᱚᱱᱟᱜ ᱫᱚ
ᱦᱳᱭ ᱦᱳᱭ ᱦᱳᱭ ᱡᱟᱭᱦᱳᱠ ᱟᱵᱮᱱ ᱫᱚ ᱚᱱᱟ ᱯᱚᱛᱚᱵ ᱨᱮ ᱵᱮᱱ ᱯᱟᱲᱦᱟᱣ ᱠᱟᱛᱮ ᱵᱮᱱ ᱵᱟᱲᱟᱭ ᱧᱟᱢ ᱠᱟᱜᱼᱟ ᱚᱱᱟᱜᱮ ᱟᱞᱤᱧ ᱴᱷᱮᱱ ᱵᱮᱱ ᱞᱟᱹᱭ ᱥᱚᱫᱚᱨ ᱠᱮᱜᱼᱟ
ᱦᱳᱭ ᱛᱟᱦᱚᱞᱮ ᱜᱚᱝᱠᱮ ᱡᱩᱫᱤ ᱦᱮᱸᱥᱮ ᱟᱵᱮᱱ ᱪᱤᱱᱛᱟᱹ ᱵᱷᱟᱵᱽᱱᱟ ᱠᱟᱛᱮᱫ ᱧᱮᱞ ᱵᱮᱱ ᱞᱟᱛᱟᱨ ᱨᱮ ᱡᱩᱫᱤ ᱦᱚᱨᱚᱭ ᱛᱟᱦᱮᱱᱟ ᱛᱟᱦᱚᱞᱮ ᱩᱱᱤᱭᱟᱜ ᱫᱚᱠᱤ ᱡᱚᱢ ᱧᱩ ᱠᱚᱫᱚ ᱵᱟᱹᱱᱩᱜ ᱛᱟᱭᱟ ᱪᱮᱫ ᱮ ᱡᱚᱢᱟᱭ ᱦᱮᱸ ᱵᱟᱝ
ᱦᱳᱭ ᱦᱳᱭ ᱚᱱᱟ
ᱟᱨ ᱩᱱᱟᱹᱜ ᱢᱟᱨᱟᱝ ᱢᱟᱱᱮ ᱪᱮᱫ ᱠᱚ ᱞᱟᱹ ᱩᱱᱟᱹᱜ ᱢᱟᱨᱟᱝ ᱟᱵᱚᱣᱟᱜ ᱫᱤᱥᱚᱢ ᱩᱱᱤ ᱠᱤ ᱚᱱᱟᱨᱮ ᱜᱩᱜᱩ ᱠᱟᱛᱮ ᱟᱴᱚᱠ ᱫᱟᱲᱮ ᱭᱟᱜᱼᱟᱭ ᱛᱟᱦᱞᱮ ᱩᱱᱤ ᱫᱚ ᱛᱤᱱᱟᱹᱜ ᱢᱟᱨᱟᱝᱤᱡ ᱦᱚᱨᱚ ᱠᱟᱱᱟᱭ ᱱᱚᱣᱟ ᱟᱵᱮᱱ ᱪᱤᱱᱛᱟᱹ ᱵᱷᱟᱵᱽᱱᱟᱭ ᱵᱮᱱ ᱦᱮᱸ ᱵᱟᱝ, ᱛᱟᱨ ᱛᱚ ᱩᱱᱟᱹᱜ ᱢᱟᱨᱟᱝ ᱢᱟᱨᱟᱝ ᱛᱚ ᱥᱚᱨᱚᱛ ᱫᱚ ᱵᱟᱭ ᱧᱮᱞ ᱵᱟᱲᱟ ᱦᱩᱭ ᱠᱟᱱᱟ, ᱡᱟᱜᱮ ᱧᱮᱞ ᱦᱩᱭ ᱠᱟᱱᱟ᱾ ᱵᱟᱴᱤ ᱤᱱ ᱢᱟᱨᱟᱝ ᱜᱟᱱ ᱦᱮᱸ ᱵᱟᱝ᱾
ᱦᱳᱭ ᱦᱳᱭ ᱟᱫᱚ ᱚᱱᱟ ᱫᱚ ᱟᱹᱞᱤᱧ ᱦᱚᱸ ᱩᱱᱟᱹᱜ ᱢᱚᱱᱮ ᱞᱟᱹᱭ ᱞᱮᱠᱷᱟᱱ ᱫᱚ ᱩᱱᱟᱹᱜ ᱥᱟᱹᱨᱤ ᱢᱮᱱᱛᱮ ᱫᱚ ᱵᱟᱝᱞᱤᱧ ᱢᱚᱱᱮᱭ ᱜᱮᱭᱟ᱾ ᱛᱚᱵᱮ ᱚᱱᱮ ᱦᱟᱯᱲᱟᱢ ᱠᱚᱣᱟᱜ ᱞᱟᱹᱭ ᱪᱟᱞ ᱠᱟᱛᱷᱟ ᱜᱮᱛᱚ ᱱᱚᱣᱟ ᱫᱚ᱾
ᱦᱳᱭ ᱢᱟᱱᱮ ᱠᱩᱫᱩᱢ ᱠᱟᱹᱦᱱᱤ ᱠᱚᱨᱮ ᱫᱚ ᱦᱟᱸᱜ ᱚᱱᱟ ᱠᱚᱫᱚ ᱦᱟᱸᱜ ᱞᱟᱹᱭ ᱦᱤᱡᱩᱜ ᱜᱮᱭᱟ ᱥᱮ, ᱵᱷᱮᱱᱛᱟ ᱠᱟᱛᱷᱟ ᱠᱚᱨᱮ᱾ ᱢᱟᱱᱮ ᱟᱹᱰᱤ ᱜᱟᱱ ᱜᱚᱲ